ᱦᱮᱞᱳ
ᱦᱚᱸ ᱡᱚᱦᱟᱨ ᱜᱮ
ᱦᱳᱭ ᱦᱳᱭ ᱦᱳᱭ
ᱪᱮᱫ ᱠᱚᱯᱮ ᱪᱤᱠᱟᱹ ᱵᱟᱲᱟᱭᱮᱫᱼᱟ?
ᱪᱮᱫ ᱜᱮ ᱵᱟᱝ ᱱᱤᱛᱚᱜ ᱥᱩᱢᱩᱝ ᱫᱚ ᱫᱩᱲᱩᱵ ᱵᱟᱲᱟ ᱜᱮ ᱱᱤᱛᱚᱜ ᱫᱚ ᱫᱩᱲᱩᱵ ᱵᱟᱲᱟ ᱦᱩᱭᱩ ᱟᱠᱟᱱᱟ ᱟᱨᱠᱤ᱾
ᱟᱪᱪᱷᱟ ᱫᱟᱜ ᱡᱟᱹᱯᱩᱫ ᱠᱚᱫᱚ
ᱦᱚᱭ ᱫᱟᱜ ᱡᱟᱹᱯᱩᱫ ᱠᱚᱦᱟᱸᱜ ᱢᱟ ᱱᱤᱛᱚᱜ ᱢᱟ ᱱᱚᱭ ᱱᱤᱛᱚᱜ ᱢᱟ ᱪᱟᱹᱞᱩ ᱠᱟᱱᱟᱱ ᱜᱮᱭᱟ ᱫᱟᱜ ᱡᱟᱹᱯᱩᱫ ᱠᱚᱫᱚ ᱟᱨᱠᱤ
ᱦᱚᱸ ᱦᱩᱸ ᱦᱩᱸ ᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱹᱵᱤᱱ ᱪᱮᱫ ᱞᱮᱠᱟ ᱢᱮᱱᱟᱜ ᱵᱤᱱᱟ ᱚᱲᱟᱜ ᱠᱚᱨᱮ ᱪᱮᱫ ᱞᱮᱠᱟ ᱢᱮᱱᱟᱜ ᱵᱟᱲᱟ ᱯᱮᱭᱟ
ᱟᱹᱞᱤᱧ ᱦᱚᱸ ᱱᱤᱛᱚᱜ ᱥᱩᱢᱩᱝ ᱫᱚ ᱦᱟᱸᱜ ᱪᱟᱸᱫᱚ ᱵᱚᱸᱜᱟᱣᱟᱜ ᱫᱟᱭᱟ ᱢᱟᱭᱟ ᱛᱮ ᱦᱟᱜ ᱢᱟ ᱱᱤᱛᱚᱜ ᱢᱟ ᱱᱟᱯᱟᱭ ᱜᱮ ᱟᱨ ᱜᱷᱟᱨᱚᱸᱡᱽ ᱠᱚᱨᱮ ᱦᱚᱸ ᱟᱹᱰᱤ ᱱᱟᱯᱟᱭ ᱜᱮ ᱱᱤᱛᱚᱜ ᱫᱚ ᱟᱨ ᱱᱤᱛᱚᱜ ᱢᱟᱦᱟᱸ ᱟᱹᱰᱤ ᱨᱟᱹᱥᱠᱟᱹ ᱨᱮ ᱢᱮᱱᱟᱜ ᱠᱚᱣᱟ ᱞᱮᱱ ᱱᱚᱝᱠᱟ ᱫᱟᱜ ᱡᱟᱹᱲᱤ ᱢᱟ ᱟᱹᱰᱤ ᱟᱭᱢᱟᱜ ᱜᱮ ᱫᱟᱜ ᱡᱟᱹᱲᱤᱭᱟ ᱟᱠᱟᱫ ᱟᱭ ᱟᱨ ᱠᱷᱮᱛ ᱠᱚᱦᱚᱸ ᱫᱟᱜ ᱟᱠᱟᱱ ᱛᱮᱦᱜ ᱟᱹᱰᱤ ᱨᱟᱹᱥᱠᱟᱹ ᱨᱮᱜᱮ ᱢᱮᱱᱟᱜ ᱟᱠᱟᱫ ᱞᱮᱭᱟ
ᱥᱟᱨᱦᱟᱣ ᱜᱮ ᱱᱚᱝᱠᱟ ᱨᱥᱠᱟᱹᱨᱜ ᱨᱮᱜᱮ ᱵᱚ ᱛᱟᱦᱮᱱ ᱢᱟ ᱡᱚᱛᱚ ᱦᱚᱲ
ᱦᱳᱭ ᱦᱳᱭ ᱦᱳᱭ ᱦᱳᱭ
ᱦᱳᱭ
ᱟᱵᱚ ᱫᱚ ᱱᱚᱝᱠᱟ ᱟᱥᱟᱲ ᱵᱚᱸᱜᱟ ᱫᱤᱱ ᱢᱟ ᱫᱟᱜ ᱵᱟᱲᱟ ᱞᱮᱠᱷᱟᱱ ᱥᱮ ᱥᱮᱨᱢᱟ ᱡᱟᱹᱲᱤ ᱠᱚ ᱵᱷᱟᱹᱜᱤ ᱱᱟᱯᱟᱭ ᱯᱟᱭ ᱞᱮᱱ ᱠᱷᱟᱱ ᱢᱟ ᱟᱵᱚ ᱪᱟᱥᱵᱟᱥ ᱢᱟ ᱟᱹᱰᱤ ᱱᱟᱯᱟᱭ ᱦᱩᱭᱩᱜ ᱛᱮ ᱚᱱᱟ ᱠᱷᱟᱹᱛᱤᱨ ᱛᱮ ᱟᱵᱚ ᱥᱟᱱᱛᱟᱲᱛᱚ ᱫᱚ ᱟᱹᱰᱤ ᱵᱚᱱ ᱟᱨᱠᱤ ᱥᱮ ᱟᱹᱰᱤ ᱨᱥ ᱨᱮᱵᱚᱱ ᱟᱴᱠᱟᱨᱟ ᱟᱨᱠᱤ
ᱦᱳᱭ ᱦᱳᱭ
ᱟᱹᱵᱤᱱ ᱫᱚ ᱛᱟᱦᱚᱞᱮ ᱪᱮᱫ ᱵᱤᱱ ᱪᱤᱠᱟᱹᱭᱮᱫᱼᱟ
ᱟᱹᱞᱤᱧ ᱦᱚᱞᱤᱧ ᱫᱩᱲᱩᱵ ᱟᱠᱟᱱ ᱜᱮᱭᱟ
ᱚ ᱟᱨ ᱛᱟᱦᱚᱞᱮ ᱥᱮᱨᱢᱟ ᱡᱟᱹᱲᱤ ᱠᱚᱫᱚ ᱪᱮᱫ ᱞᱮᱠᱟ ᱟᱯᱮᱥᱮᱫ ᱫᱚ
ᱚ ᱥᱮᱨᱢᱟ ᱡᱟᱹᱲᱤ ᱠᱚᱫᱚ ᱴᱷᱤᱠ ᱴᱷᱟᱠ ᱜᱮ ᱡᱟᱹᱲᱤ ᱮᱜᱟᱭ ᱟᱨ ᱨᱚᱦᱚᱭ ᱠᱚᱱᱦᱟᱜ ᱞᱮ ᱮᱛᱚᱦᱚᱵ ᱟᱠᱟᱟᱜᱼᱟ ᱱᱟ ᱟᱞᱮ ᱢᱟ ᱛᱚᱲᱟ ᱠᱚᱞᱮ ᱛᱩᱫ ᱮᱫᱚ ᱦᱚᱸᱜ
ᱠᱚᱭ ᱢᱮ ᱟᱹᱰᱤ ᱱᱟᱯᱟᱭ ᱟᱨ ᱟ ᱥᱮᱨᱢᱟ ᱡᱟᱹᱲ ᱛᱮ ᱜᱮ ᱠᱷᱮᱛ ᱠᱚᱫᱚ ᱫᱟᱜ ᱠᱟᱱ ᱛᱟᱯᱮᱭᱟ ᱥᱮ ᱱᱚᱝᱠᱟ ᱥᱮᱞᱚ ᱠᱚᱛᱮ ᱵᱮᱵᱚᱦᱟᱨᱚᱛ
ᱛᱮᱧ ᱱᱚᱝᱠᱟ ᱥᱮᱨᱢᱟ ᱡᱟᱹᱲᱤ ᱛᱮᱜᱮ
ᱚ ᱟᱪᱪᱷᱟ ᱟᱪᱪᱷᱟ
ᱦᱳᱭ
ᱟᱨ ᱛᱟᱦᱚᱞᱮ ᱪᱷᱚᱲ ᱢᱟ ᱛᱟᱦᱚᱞᱮ ᱢᱟᱱᱮ ᱱᱚᱝᱠᱟ ᱪᱟᱥᱵᱟᱥ ᱢᱟ ᱱᱤᱭᱟᱹ ᱪᱚᱛ ᱦᱚᱸ ᱟᱹᱰᱤ ᱱᱟᱯᱟᱭ ᱜᱮ ᱦᱩᱭᱩᱜ ᱠᱟᱱ ᱛᱟᱦᱚᱞᱮ ᱦᱟᱜ ᱮᱸ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱥᱮ ᱵᱟᱝ
ᱦᱳᱭ ᱦᱳᱭ ᱫᱟᱜ ᱠᱚ ᱡᱮᱦᱮᱛᱩ ᱱᱤᱛᱚᱜ ᱠᱷᱚᱱᱮ ᱫᱟᱜ ᱤᱫᱤᱭᱮᱜᱼᱟ ᱟᱨ
ᱦᱳᱭ
ᱛᱚᱨᱮ ᱴᱷᱤᱠ ᱴᱷᱟᱠ ᱜᱮ ᱱᱟᱦᱟᱜ ᱧᱮᱞᱚᱜ ᱠᱟᱱᱟ ᱱᱤᱛᱚᱜ ᱫᱷᱟᱹᱵᱤᱡ ᱛᱮ
ᱦᱳᱭ ᱦᱳᱭ ᱦᱳᱭ ᱟᱨ ᱛᱟᱦᱚᱞᱮ ᱞᱟᱹᱭᱮᱜᱼᱟ ᱞᱤᱧ ᱡᱟᱦᱟᱸ ᱱᱚᱜᱚᱭ ᱟᱵᱚ ᱪᱟᱥ ᱮᱫᱟ ᱵᱚᱱ ᱢᱤᱫᱴᱮᱡ ᱯᱚᱨᱚᱵᱽ ᱢᱮᱱᱟᱜ ᱛᱟᱵᱚᱱ ᱥᱟᱢᱟᱝ ᱨᱮ ᱡᱟᱦᱟᱸ ᱫᱚ ᱥᱟᱱᱟᱢ ᱯᱚᱨᱚᱵ ᱵᱚᱱ ᱢᱮᱛᱟᱜ ᱠᱟᱱ ᱛᱟᱦᱮ ᱱᱚᱣᱟ ᱠᱟᱨᱟᱢ ᱯᱚᱨᱚᱵᱽ ᱵᱟᱨᱮᱛᱮ ᱛᱟᱦᱚᱞᱮ ᱪᱮᱫ ᱠᱚᱵᱮᱱ ᱵᱟᱲᱟᱭᱟ ᱥᱮ ᱟᱯᱮᱥᱮᱱ ᱪᱮᱫ ᱞᱮᱠᱟ ᱠᱚ ᱢᱟᱱᱟᱣᱟ ᱠᱟᱹᱴᱤᱡ ᱵᱮᱱ ᱞᱟᱹᱭᱟᱞᱤᱧ ᱠᱷᱟᱱ ᱦᱩᱸᱱᱟᱯᱟᱭ ᱞᱤᱧ ᱵᱩᱡᱷᱟᱹᱣ ᱠᱮᱫ
ᱯᱚᱨᱚᱵᱽ ᱠᱟᱨᱟᱢ ᱢᱟ ᱱᱚᱝᱠᱟ ᱡᱚᱜ ᱜᱮᱠᱚ ᱵᱚᱸᱜᱟᱜᱼᱟ ᱱᱟᱦᱟᱜ ᱯᱟᱨᱟᱚᱵ ᱵᱚᱜᱼᱟ ᱠᱚ ᱦᱳᱭ ᱟᱨ ᱟᱞᱮ ᱥᱮᱫ ᱢᱟ ᱪᱮᱫ ᱤᱧ ᱞᱟᱹᱭᱟ ᱟᱞᱮ ᱥᱮᱫ ᱫᱚ ᱱᱚᱣᱟ ᱫᱚ ᱢᱟᱞᱚᱴ ᱤᱫᱤᱭᱟ ᱟᱠᱟᱱᱟ ᱱᱟᱦᱟᱜ ᱟᱫᱚ ᱩᱱᱟᱹᱜ ᱫᱚ ᱵᱟᱝ ᱧᱮᱞᱚᱜᱚᱜ ᱠᱟᱱᱟ ᱮᱴᱟᱜ ᱟᱛᱩ ᱨᱮᱫᱚ ᱠᱚ ᱠᱚᱨᱟᱣᱮᱫ ᱜᱮᱭᱟ ᱠᱟᱨᱟᱢ ᱯᱚᱨᱚᱵᱽ ᱟᱨ ᱟᱞᱮ ᱟᱹᱛᱩ ᱨᱮᱫᱚ ᱵᱟᱝ ᱜᱮᱠᱚ ᱠᱚᱨᱟᱣᱟ ᱚᱱᱟᱛᱮ ᱵᱟᱹᱞᱤᱧ ᱧᱮᱞ ᱠᱟᱜᱼᱟ ᱠᱟᱨᱟᱢ ᱯᱚᱨᱚᱵᱽ ᱫᱚ ᱟᱨ ᱟᱹᱵᱤᱱ ᱜᱮ ᱡᱩᱫᱤ ᱵᱤᱱ ᱦᱳᱭ
ᱞᱟᱹᱭ ᱫᱟᱞᱤᱧ ᱟᱹᱰᱤ ᱟᱹᱰᱤ ᱯᱟᱹᱦᱤᱞ ᱠᱷᱚᱱ ᱜᱮ ᱢᱟᱞᱚᱴ ᱠᱟᱱᱟ ᱥᱮ ᱱᱮᱛᱟᱨ ᱱᱮᱛᱟᱨ ᱜᱮ ᱢᱟᱞᱚᱴ ᱟᱠᱟᱱᱟ
ᱛ ᱯᱟᱹᱦᱤᱞ ᱫᱚᱢᱟ ᱱᱮᱛᱟᱨ ᱫᱷᱟᱨᱟ ᱜᱮ ᱦᱟᱸᱜ ᱢᱟᱞᱚᱴ ᱟᱠᱟᱱᱟ ᱵᱟᱭ ᱧᱮᱞᱚᱜ ᱠᱟᱱᱟ ᱟᱨ ᱟᱞᱮ ᱢᱟ ᱦᱳᱥᱴᱮᱞ ᱦᱚᱭ ᱦᱳᱥᱴᱮᱞ ᱠᱚᱨᱮ ᱛᱟᱦᱮᱸ ᱵᱟᱲᱟ ᱤᱫᱤᱛᱮ ᱚᱱᱟ ᱠᱚᱦᱚ ᱱᱟᱜ ᱵᱟᱝ ᱵᱟᱰᱟᱭ ᱜᱚᱫ ᱟᱠᱟᱱᱟ ᱚᱱᱟ ᱡᱤᱱᱤᱥ ᱠᱚᱢᱟ
ᱦᱳᱭ ᱦᱳᱭ ᱟᱞᱮ ᱢᱟ ᱛᱟᱦᱞᱮ ᱟᱹᱵᱤᱱ ᱫᱚ ᱠᱟᱹᱴᱤᱡ ᱵᱤᱱ ᱟᱯᱮ ᱢᱟᱱᱮ ᱟᱯᱮ ᱥᱩᱨ ᱥᱩᱯᱩᱨ ᱴᱚᱞᱟ ᱯᱟᱲᱟ ᱠᱚᱨᱮ ᱦᱚᱸ ᱵᱟᱭ ᱦᱩᱭᱩᱜ
ᱦᱳᱭ ᱦᱳᱭ ᱵᱟᱭ ᱦᱩᱭᱩᱜ ᱠᱟᱱᱟ ᱦᱩᱭᱩᱜ ᱠᱷᱟᱱ ᱢᱟ ᱦᱩᱱᱟᱹᱝ ᱪᱟᱞᱟᱣ ᱛᱮᱦᱚᱸ ᱵᱟᱰᱟᱭ ᱠᱚᱜ ᱜᱮᱭᱟ ᱦᱩᱱᱟᱹᱝ ᱪᱮᱫᱟᱜ ᱠᱚ ᱵᱚᱸᱜᱟᱭᱮᱫᱼᱟ ᱟᱨ ᱪᱮᱫ ᱠᱷᱟᱹᱛᱤᱨ ᱠᱚ ᱵᱚᱸᱜᱟᱭᱮᱫᱼᱟ ᱠᱟᱨᱟᱢ ᱯᱚᱨᱚᱵᱽ ᱫᱚ ᱪᱮᱫᱟᱜ ᱠᱚ ᱵᱚᱸᱜᱟᱭᱟ ᱚᱱᱟ ᱠᱚᱦᱚᱸ ᱵᱟᱲᱟᱭ ᱞᱟᱹᱠᱛᱤᱜ ᱠᱟᱱᱟ ᱦᱩᱱᱟᱹᱝ ᱟᱫᱚ ᱟᱞᱮ ᱥᱩᱨ ᱥᱩᱯᱩᱨ ᱨᱮᱜᱮ ᱵᱟᱝ ᱦᱩᱭᱩᱜ ᱠᱟᱱᱟ ᱡᱚᱠᱷᱚᱱ ᱟᱨ ᱪᱮᱫ ᱞᱮᱠᱟ ᱨᱮᱞᱤᱧ ᱵᱟᱰᱟᱭ ᱫᱟᱲᱮᱭᱟᱜᱼᱟ ᱡᱩᱫᱤ ᱟᱯᱮ ᱥᱮᱫ ᱨᱮᱜᱮ ᱡᱩᱫᱤ ᱠᱟᱨᱟᱢ ᱯᱚᱨᱚᱵᱽ ᱦᱩᱭᱩᱜ ᱠᱷᱟᱱ ᱫᱚ ᱚᱱᱟᱜᱮ ᱦᱩᱱᱟᱹᱝ ᱵᱮᱤᱱ ᱞᱟᱹᱭ ᱵᱩᱴᱟᱹᱭᱟ ᱥᱩᱦᱤ ᱥᱟᱺᱦᱤᱡ ᱛᱮ
ᱦᱳᱭ ᱟᱹᱞᱤᱧ ᱡᱟᱦᱟᱸ ᱩᱰᱟᱹᱝ ᱞᱤᱧ ᱵᱟᱲᱟᱭᱟ ᱚᱱᱟᱹ ᱠᱷᱟᱱ ᱫᱚ ᱟᱹᱞᱤᱧᱟᱜ ᱛᱚ ᱩᱱᱟᱹᱜ ᱟᱱ ᱩᱱᱟᱹᱜ ᱯᱟᱹᱦᱤᱞ ᱠᱷᱚᱱ ᱠᱚ ᱵᱚᱸᱜᱟ ᱵᱩᱨᱩ ᱟᱹᱜᱩᱭᱮᱫᱟ ᱛᱚ ᱪᱮᱫ ᱠᱷᱟᱹᱛᱤᱨ ᱠᱚ ᱵᱚᱸᱜᱟ ᱵᱩᱨᱩᱭᱟ ᱟᱨ ᱱᱚᱣᱟ ᱢᱩᱪᱮᱫ ᱞᱟᱹᱜᱤᱫ ᱟᱨᱠᱤ ᱠᱚ ᱵᱚᱸᱜᱟ ᱵᱨᱩᱭᱮᱫᱟ ᱱᱩᱱᱟᱹᱜ ᱛᱟᱦᱚᱸ ᱟᱹᱞᱤᱧ ᱦᱚᱸ ᱵᱟᱹᱞᱤᱧ ᱵᱟᱲᱟᱭᱟ ᱟᱨ ᱱᱚᱣᱟ ᱠᱚ ᱤᱫᱤ ᱠᱟᱛᱮᱫ ᱛᱮᱜᱟ ᱟᱹᱞᱤᱧᱟᱜ ᱚᱞᱚᱜ ᱦᱚᱸᱞᱤᱧ ᱚᱞᱚᱜ ᱠᱟᱱ ᱜᱮᱭᱟ ᱟᱨᱠᱤ ᱟᱹᱞᱤᱧ ᱦᱚᱸ ᱡᱚᱱ ᱵᱟᱹᱜᱤ ᱥᱮ ᱟᱨ ᱜᱮ ᱦᱟᱸ ᱥᱮ ᱦ ᱱᱚᱮ ᱪᱟᱨᱠᱤ ᱟᱜᱩᱭᱮᱫᱟ ᱛᱟᱹᱩ ᱟᱨᱠᱤ ᱡᱟᱦᱟᱸ ᱩᱰᱟᱹᱱ ᱞᱤᱧ ᱵᱟᱲᱟᱭᱟ ᱤᱱᱟᱹ ᱩᱰᱟᱹᱟᱹᱱ ᱫᱚᱞᱤᱧ ᱞᱟᱹᱭ ᱫᱟᱲᱮᱭᱟᱜ ᱜᱮᱭᱟ ᱵᱟᱝ ᱢᱮᱱᱛᱮᱫᱚ ᱵᱟᱝ
ᱦᱳᱭ ᱦᱳᱭ
ᱟᱫᱚ ᱦᱟᱸᱜ ᱠᱟᱨᱟᱢ ᱫᱚ ᱦᱟᱸᱜ ᱱᱚᱣᱟ ᱟᱵᱚᱣᱟᱜ ᱦᱩᱲᱩ ᱜᱟᱹᱪᱷᱤ ᱠᱚ ᱤᱭᱟᱹ ᱠᱮᱴᱮᱡ ᱧᱚᱜ ᱞᱮᱱᱠᱷᱟᱱ ᱥᱮ ᱵᱷᱟᱫᱚᱨ ᱵᱚᱸᱜᱟ
ᱦᱮᱸ ᱟᱞᱮ ᱱᱚᱛᱮ ᱫᱚ ᱦᱟᱸᱜ ᱞᱮ ᱵᱚᱸᱜᱟ ᱵᱩᱨᱩᱭᱮᱫ ᱠᱚᱣᱟ ᱦᱟᱸᱜ ᱠᱟᱨᱟᱢ ᱫᱚᱦᱟᱸ ᱟᱨ ᱠᱟᱨᱟᱢ ᱵᱚᱸᱜᱟ ᱵᱩᱨᱩ ᱨᱮᱱᱟᱜ ᱠᱟᱨᱚᱱ ᱫᱚ ᱱᱚᱝᱠᱟ ᱠᱟᱱᱟ ᱢᱟᱹᱱᱢᱤ ᱥᱤᱨᱡᱚᱱ ᱢᱟ ᱟᱵᱚᱢ ᱢᱮᱱᱴᱮᱱ ᱪᱮᱬᱮ ᱠᱷᱚᱱ ᱵᱚᱱ ᱦᱩᱭ ᱞᱮᱱᱟ ᱦᱟᱥ ᱦᱟᱹᱥᱞᱤ ᱪᱮᱬᱮ ᱠᱷᱚᱱ ᱟᱨ ᱩᱱ ᱥᱚᱢᱟᱹᱭ ᱪᱮᱬᱮ ᱠᱟᱛᱷᱟᱡ ᱥᱤᱨᱚᱢ ᱠᱟᱨᱟᱢ ᱢᱟᱱᱮ ᱫᱟᱨᱮ ᱨᱮ ᱱᱚᱝᱠᱟ ᱠᱤᱱ ᱛᱩᱠᱟᱹ ᱞᱮᱫ ᱯᱮ ᱠᱚ ᱢᱟᱱᱮ ᱵᱚᱸᱜᱟ ᱵᱳᱩᱨᱩᱜ ᱠᱟᱱᱟ ᱠᱚ ᱟᱨᱠᱤ
ᱟᱪᱷᱟ
ᱟᱵᱚᱱ ᱯᱩᱭᱞᱩ ᱛᱮᱫᱚ ᱵᱟ ᱟᱱ ᱞᱮᱠᱟ ᱛᱮᱫᱚ ᱠᱟᱨᱟᱢ ᱫᱟᱨᱮ ᱜᱮ ᱛᱟᱦᱮᱸ ᱠᱟᱱ ᱛᱟᱵᱚᱱᱟ
ᱦᱳᱭ ᱦᱳᱭ
ᱱᱚᱝᱠᱟ ᱞᱮᱠᱟᱛᱮᱦᱟᱸᱜ ᱠᱚ ᱵᱚᱸᱜᱟ ᱵᱩᱨᱩᱳᱭᱟ ᱟᱨ ᱚᱱᱟ ᱠᱚᱨᱮᱱᱟᱜ ᱵᱤᱱᱛᱤ ᱠᱚᱫᱚ ᱦᱟᱸᱜ ᱩᱱᱟᱹᱜ ᱱᱟᱯᱟᱭ ᱠᱚᱫᱚ ᱟᱹᱞᱤᱧ ᱦᱚᱸ ᱵᱟᱹᱞᱤᱧ ᱟᱸᱡᱚᱢ ᱟᱠᱟᱜᱼᱟ ᱟᱞᱮ ᱟᱹᱛᱩ ᱨᱮᱦᱚᱸ ᱠᱚ ᱠᱟᱨᱟᱢᱚᱜ ᱜᱮᱭᱟ ᱟᱹᱵᱤᱱ ᱵᱤᱱ ᱞᱟᱹᱭ ᱠᱮᱫ ᱞᱮᱠᱟ ᱟᱹᱞᱤᱧ ᱦᱚᱸ ᱱᱚᱝᱠᱟ ᱵᱟᱦᱨᱮ ᱠᱚᱨᱮ ᱜᱮ ᱢᱤᱫ ᱦᱩᱰᱤᱧ ᱠᱷᱚᱱ ᱛᱟᱦᱮᱸ ᱛᱟᱦᱮᱸ ᱛᱮ ᱡᱟᱠ ᱥᱮᱱ ᱵᱟᱲᱟ ᱟᱠᱟᱱ ᱜᱮᱭᱟᱞᱤᱧ ᱠᱤᱱᱛᱩ ᱱᱚᱝᱠᱟ ᱵᱤᱱᱛᱤ ᱠᱚᱫᱚ ᱦᱟᱸᱜ ᱩᱱᱟᱹᱜ ᱱᱟᱯᱟᱭ ᱴᱷᱤᱠ ᱫᱚ ᱵᱟᱞᱤᱧ ᱟᱸᱡᱚᱢ ᱟᱠᱟᱫᱟ ᱟᱨ ᱵᱤᱱᱛᱤ ᱟᱸᱡᱚᱢ ᱠᱚᱨᱛᱮ ᱜᱮᱞᱮ ᱛᱚ ᱟᱹᱰᱤ ᱱᱟᱯᱟᱭᱚᱜᱼᱟ ᱢᱟᱱᱮ ᱟᱹᱰᱤ ᱡᱮᱞᱮᱧᱚᱜ ᱟ ᱥᱮ ᱚᱱᱟ ᱞᱮᱠᱟᱛᱮ ᱢᱟᱱᱮ ᱦᱩᱰᱤᱧ ᱢᱟ ᱟᱪᱷᱟ ᱛᱤᱱᱟᱹᱜᱤᱧ ᱞᱟᱹᱭᱵᱮᱱᱟ ᱛᱤᱱᱟᱹᱜ ᱫᱤᱱ ᱠᱚ ᱢᱟᱱᱟᱣ ᱵᱟᱛᱟᱣᱟ ᱟᱨᱠᱤ ᱚᱱᱟᱜᱮ ᱵᱤᱱ ᱞᱟᱹᱭᱟᱵᱤᱱ ᱠᱟᱱᱟ ᱟᱸᱡᱚᱢ ᱵᱤᱱ ᱟᱞᱮ ᱫᱚᱦᱟᱜ ᱦᱤᱥᱟᱹᱵ ᱨᱮᱫᱚ ᱥᱟᱛ ᱫᱤᱱ ᱠᱷᱚᱱ ᱟᱨᱟᱢᱵᱷᱚᱜᱼᱟ ᱢᱟᱱᱮ ᱡᱩᱫᱤ ᱥᱟᱛ ᱫᱤᱱ ᱦᱚᱸᱠᱚ ᱢᱟᱱᱟᱣ ᱜᱮᱭᱟ ᱢᱚᱬᱮ ᱫᱤᱱ ᱦᱚᱸᱠᱚ ᱢᱟᱱᱟᱣ ᱜᱮᱭᱟ ᱯᱮ ᱫᱤᱱ ᱦᱚᱸᱠᱚ ᱢᱟᱱᱟᱣ ᱜᱮᱭᱟ ᱟᱨᱠᱤ
ᱟᱪᱷᱟ
ᱟᱫᱚ ᱚᱱᱠᱟ ᱞᱮᱠᱟᱛᱮ ᱟᱞᱮ ᱚᱸᱰᱮ ᱫᱚ ᱢᱟ ᱢᱚᱬᱮ ᱫᱤᱱ ᱨᱮᱱᱟᱜ ᱠᱚ ᱢᱟᱱᱟᱣᱟ ᱫᱟ ᱢᱚᱬᱮ ᱫᱤᱱ ᱵᱟᱠᱷᱟᱱ ᱯᱮ ᱫᱤᱱ ᱟᱨᱠᱤ ᱯᱮ ᱫᱤᱱ ᱨᱮᱦᱚ ᱜᱟᱱᱚᱜᱼᱟ ᱢᱚᱬᱮ ᱫᱤᱱ ᱦᱚᱸ ᱜᱟᱱᱚᱜᱼᱟ ᱯᱳᱭᱞᱳ ᱫᱤᱱ ᱦᱤᱞᱳᱜ ᱯᱟᱨᱟᱢ ᱠᱚ ᱦᱟᱨᱟᱹ ᱟᱛᱳ ᱨᱮᱱ ᱢᱟᱹᱭ ᱛᱟᱠᱚ ᱫᱤᱫᱤ ᱛᱟᱠᱚ
ᱚᱭ
ᱟᱨ ᱛᱟᱦᱚᱞᱮ ᱚᱱᱟ ᱫᱚ ᱟᱸᱜ ᱢᱤᱫᱴᱮᱱ ᱡᱟᱦᱟᱸ ᱫᱟᱹᱲᱣᱟᱹ ᱵᱚᱱ ᱢᱮᱛᱟᱜ ᱠᱟᱱ ᱫᱟᱹᱲᱣᱟᱹ ᱨᱮ ᱟᱸᱷ ᱱᱚᱣᱟ ᱪᱮᱫ ᱠᱚ ᱞᱟᱹᱭᱟ᱾ ᱢᱩᱠ ᱠᱚ ᱢᱩᱠ ᱠᱚ ᱮᱢᱟᱱ ᱛᱮᱢᱟᱱ ᱟᱨᱠᱤ ᱚᱱᱟ ᱠᱚ ᱨᱚᱦᱚᱭᱟ ᱟᱨᱠᱤ ᱨᱚᱦᱭ ᱠᱟᱛᱮ ᱟᱨ ᱛᱟᱞᱟᱨᱮ ᱢᱤᱫᱴᱮᱱ ᱦᱩᱲᱩ ᱜᱟᱹᱪᱷᱤ ᱛᱟᱦᱮᱱᱟ ᱦᱟᱜᱠᱷᱟᱱ ᱚᱠᱟᱨᱮ ᱜᱲ ᱠᱚ ᱟᱨ ᱢᱟᱺᱡᱷᱤ ᱚᱲᱟᱜ ᱵᱟᱝ ᱟᱨ ᱵᱟᱝ ᱠᱷᱟᱱ ᱱᱟᱭᱠᱮ ᱚᱲᱟᱜ ᱠᱚᱨᱮ ᱫᱚ ᱫᱚᱦᱚᱭᱟ ᱟᱨ ᱚᱱᱟ ᱯᱳᱱ ᱫᱤᱱ ᱮ ᱯᱳᱱ ᱫᱤᱱ ᱦᱩᱭᱩᱜ ᱨᱮ ᱠᱟᱨᱟᱢ ᱠᱚ ᱢᱟᱜ ᱟᱹᱜᱩᱭᱟ ᱟᱨᱞᱮ ᱠᱩᱞᱦᱤ ᱢᱩᱪᱟᱹᱫ ᱠᱷᱚᱱ ᱟᱨ ᱢᱚᱬᱮ ᱫᱤᱱ ᱨᱮ ᱫᱚᱞᱮ ᱫᱚᱱᱟ ᱫᱚᱱᱟ ᱟᱨ ᱮᱱ ᱦᱤᱞᱳᱜ ᱠᱚ ᱵᱷᱟᱥᱟᱣ ᱠᱟᱜᱼᱟ ᱠᱟᱨᱟᱢ ᱫᱚ ᱟᱨᱠᱤ
ᱚᱦ ᱦᱚᱸ
ᱟᱨ ᱛᱟᱯᱚᱨᱮ ᱟᱛᱩ ᱨᱟᱹᱥᱠᱟᱹ ᱟᱠᱚ ᱠᱚᱲᱟᱜᱦ ᱢᱟ ᱢᱮᱱᱟᱜ ᱜᱮᱛᱟᱵᱚᱱᱟ ᱟᱵᱚ ᱥᱟᱱᱛᱟᱲ ᱦᱚᱯᱚᱱ ᱢᱟ᱾
ᱟᱹᱰᱤ ᱱᱟᱯᱟᱭ ᱵᱤᱱ ᱞᱟᱹᱭᱟ ᱟᱸᱡᱚᱢᱟᱜ ᱞᱤᱧᱟᱹ ᱟᱹᱞᱤᱧ ᱦᱚᱸ ᱵᱟᱹᱞᱤᱧ ᱵᱟᱰᱟᱭ ᱞᱟᱜᱼᱟ᱾
ᱦᱳᱭ ᱦᱳᱭ ᱱᱚᱝᱠᱟ ᱜᱮ ᱢᱟᱱᱮ ᱦᱟᱱᱮ ᱞᱮᱱᱰᱮ ᱠᱷᱚᱱ ᱟᱸᱡᱚᱢ ᱜᱮᱭᱟ ᱵᱟᱝ ᱦᱩᱭᱩᱜ ᱠᱟᱱ ᱵᱤᱱ ᱪᱤᱠᱟᱹᱭ ᱞᱟᱹᱭᱮ ᱵᱤᱱ ᱟᱱᱰᱮᱱᱮ ᱠᱷᱚᱱ ᱟᱸᱡᱚᱢ ᱛᱚ ᱞᱟᱜᱟᱜ ᱜᱮᱭᱟ᱾ ᱥᱮ ᱵᱩᱡ ᱢᱟ
ᱦᱳᱭ ᱦᱳᱭ, ᱦᱳᱭ
ᱡᱚᱛᱚ ᱫᱤᱥᱚᱢ ᱫᱚ ᱡᱚᱛᱚ ᱯᱚᱨᱚᱵᱽ ᱵᱟᱵᱩᱱ ᱢᱟᱱᱟᱣ ᱜᱮᱭᱟ ᱠᱤᱪᱷᱩ ᱠᱤᱪᱷᱩ ᱴᱚᱴᱷᱟ ᱨᱮ ᱞᱤᱧᱸ ᱡᱚᱢ ᱟᱠᱟᱫᱼᱟ᱾ ᱟᱨ ᱥᱚᱨᱦᱟᱭ ᱯᱚᱨᱚᱵᱽ ᱵᱟᱝ ᱦᱩᱭᱩᱜ ᱛᱟᱠᱚᱱ ᱜᱮᱭᱟ᱾
ᱦᱳᱭ ᱟᱫᱚ ᱥᱚᱦᱨᱟᱭ ᱯᱚᱨᱚᱵᱽ ᱫᱚ ᱟᱵᱚ ᱥᱟᱱᱛᱟᱲ ᱥᱚᱢᱟᱡᱽ ᱨᱮ ᱢᱤᱫᱴᱟᱝ ᱵᱟᱦᱟ ᱟᱨ ᱥᱚᱦᱚᱨᱟᱭ ᱫᱚ ᱢᱤᱫᱴᱟᱝ ᱢᱟᱨᱟᱝ ᱯᱚᱨᱚᱵᱽ ᱢᱮᱱᱛᱮᱵᱚᱱ ᱢᱮᱛᱟᱜ ᱜᱟᱜ ᱠᱟᱱᱟ
ᱢᱟᱨᱟᱝ ᱯᱚᱨᱚᱵᱽ ᱵᱚᱱ ᱢᱮᱛᱟᱜ ᱠᱟᱱ ᱨᱮᱦᱚᱸ ᱮ ᱠᱤᱱᱛᱩ ᱚᱱᱠᱟᱧ ᱟᱸᱡᱚᱢ ᱠᱟᱫᱟ ᱮᱫ ᱟ. ᱞᱤᱧ ᱨᱮᱱ ᱜᱟᱛᱮ ᱜᱮ ᱢᱮᱱᱟᱜ ᱠᱟᱫᱮᱭᱟ ᱞᱟᱹᱭ ᱠᱚ ᱞᱟᱹᱭᱟᱭ ᱟᱞᱮ ᱥᱮᱱ ᱫᱚ ᱥᱚᱨᱦᱟᱭ ᱠᱚ ᱵᱟᱞᱮ ᱯᱚᱨᱚᱵᱽ-ᱣᱟ ᱟᱫᱚ ᱦᱮᱸ ᱵᱟᱝᱠᱚ ᱯᱚᱨᱚᱵᱽᱚᱜᱼᱟ ᱪᱮᱫ ᱞᱮᱠᱟᱱᱟᱜ ᱟᱠᱚ ᱦᱚᱭᱛᱚ ᱟᱨ ᱟᱨᱚ ᱢᱤᱫᱴᱮᱱ ᱜᱟᱛᱮ ᱞᱟᱹᱭᱟ ᱟᱞᱮ ᱫᱚ ᱯᱩᱥ ᱵᱚᱸᱜᱟ ᱞᱮ ᱥᱚᱦᱨᱟᱭᱚᱜᱼᱟ᱾ ᱟᱨ ᱟᱵᱚ ᱢᱚᱛᱚ ᱥᱚᱦᱚᱨᱟᱭ ᱵᱚᱸᱜᱟ ᱦᱟᱸᱜ ᱵᱚᱱ
ᱦᱳ ᱥᱚᱦᱨᱟᱭ ᱦᱳᱭ ᱥᱚᱦᱨᱟᱭ ᱵᱚᱸᱜᱟ ᱨᱮᱜᱮ᱾
ᱠᱚ ᱥᱚᱨᱦᱟᱭᱚᱜ ᱠᱟᱱᱟ ᱟᱨ ᱩᱱᱠᱩ ᱫᱚ ᱯᱩᱥ ᱵᱚᱸᱜᱟ ᱠᱚ ᱥᱚᱨᱦᱟᱭᱚᱜᱼᱟ᱾ ᱳᱱᱠᱷᱟᱱᱟᱜ ᱠᱟᱛᱷᱟ ᱟᱨᱠᱤ ᱛᱟᱞᱮ
ᱯᱩᱥ ᱵᱚᱸᱜᱟ ᱨᱮᱫᱚ ᱯᱩᱥ ᱵᱚᱸᱜᱟ ᱨᱮᱫᱚ ᱡᱟᱦᱟᱱᱟᱜ ᱠᱟᱹᱢᱤ ᱨᱮᱫᱚ ᱵᱟᱭᱝᱜᱮ ᱞᱟᱳᱜᱟᱜᱼᱟ᱾ ᱯᱩᱥ ᱵᱚᱸᱜᱟ ᱨᱮᱫᱚ ᱥᱟᱹᱜᱩᱱ ᱠᱟᱹᱢᱤ ᱫᱚ ᱵᱟᱝ ᱜᱮᱠᱚ ᱨᱟᱠᱟᱵᱟ᱾ ᱯᱩᱥ ᱵᱚᱸᱜᱟ ᱨᱮᱫᱚ ᱡᱚᱛᱚᱣᱟᱜ ᱠᱟᱹᱢᱤᱜᱮ ᱯᱟᱥᱯᱩᱥ ᱢᱟᱱᱮ ᱪᱮᱫ ᱦᱚᱸ ᱜᱮ ᱵᱮᱥ ᱥᱟᱹᱦᱤᱡ ᱛᱮᱫᱚ ᱵᱟᱭ ᱠᱚᱨᱟᱜᱼᱟ ᱚᱱᱟ ᱛᱮᱜᱮ ᱟᱵᱚ ᱫᱚ ᱯᱩᱥ ᱵᱚᱸᱜᱟ ᱨᱮᱫᱚ ᱪᱮᱫ ᱢᱮᱱᱮ ᱡᱟᱦᱱᱟᱜ ᱥᱟᱹᱜᱩᱱ ᱠᱟᱹᱢᱤ ᱜᱮ ᱦᱩᱭᱩᱜ ᱚᱱᱟ ᱫᱚ ᱯᱩᱥ ᱵᱚᱸᱜᱟ ᱨᱮᱫᱚ ᱪᱮᱫ ᱦᱚᱸ ᱵᱟᱵᱚᱱ ᱠᱟᱹᱢᱤᱭᱟ
ᱦᱳᱭ ᱦᱳᱭ ᱟᱫᱚ ᱦᱳᱭ ᱚᱱᱟ ᱢᱟᱛᱚ ᱟᱹᱰᱤ ᱥᱟᱹᱨᱤ ᱠᱟᱛᱷᱟ ᱜᱮᱵᱤᱱ ᱞᱟᱹᱭ ᱟᱠᱟᱫ ᱦᱟᱸᱜ᱾ ᱟᱫᱚ ᱚᱱᱮ ᱠᱟᱛᱷᱟ ᱨᱮ ᱵᱟᱝᱠᱚ ᱞᱟᱹᱭ ᱠᱟᱜᱼᱟ ᱫᱮᱥ ᱜᱩᱱᱮ ᱵᱮᱥ ᱨᱟᱡᱟ ᱜᱩᱱᱮ ᱯᱨᱚᱡᱟ ᱟᱨᱠᱤ ᱱᱚᱝᱠᱟ ᱞᱮᱠᱟᱛᱮ ᱫᱤᱥᱚᱢ ᱢᱟ ᱟᱹᱰᱤ ᱟᱭᱢᱟ ᱟᱹᱰᱤ ᱟᱭᱢᱟ ᱜᱮ ᱞᱟᱹᱴᱩ ᱜᱮᱭᱟ ᱳᱣᱟᱜ ᱦᱮᱸ᱾ ᱟᱨ ᱟᱵᱚ ᱥᱟᱱᱛᱟᱲ ᱦᱚᱸ ᱦᱟᱸᱰᱮ ᱱᱟᱰᱮ ᱦᱤᱨᱤᱡ ᱯᱟᱹᱥᱤᱨ ᱢᱮᱱᱟᱜ ᱵᱚᱱ ᱜᱮᱭᱟ ᱟᱫᱚ ᱚᱠᱟ ᱫᱤᱥᱚᱢ ᱨᱮ ᱚᱠᱟ ᱞᱮᱠᱟ ᱠᱚ ᱢᱟᱱᱟᱣ ᱚᱱᱟ ᱫᱚ ᱪᱤᱠᱟᱹ ᱛᱮᱵᱤᱱ ᱞᱟᱹᱭ ᱠᱮᱭᱟ ᱦᱮᱸ ᱵᱟᱝ
ᱦᱳᱭ ᱦᱳᱭ ᱡᱮ ᱡᱟᱦᱟᱱᱟᱜ ᱨᱤᱛᱤ ᱱᱤᱛᱤ ᱢᱟᱱᱮ ᱥᱟᱱ ᱥᱟᱱᱛᱟᱲ ᱫᱚᱵᱚᱱ ᱥᱟᱱᱛᱟᱲ ᱠᱟᱱ ᱜᱮᱭᱟ ᱴᱚᱴᱷᱟ ᱦᱤᱥᱟᱹᱵ ᱛᱮᱫᱚ ᱵᱷᱮᱜᱟᱨ ᱵᱤᱜᱟ. ᱨ ᱵᱚᱱ ᱢᱟᱱᱟᱣᱮᱫᱼᱟ
ᱦᱳᱭ ᱟᱫᱚ ᱚᱱᱟᱞ ᱞᱮᱠᱟᱛᱮ ᱟᱵᱚᱨᱮᱱ ᱦᱟᱯᱲᱟᱢ ᱠᱚ ᱪᱮᱠᱟ ᱠᱚ ᱥᱟᱵ ᱟᱹᱜᱩ ᱟᱠᱟᱫᱼᱟ ᱩᱱᱫᱤᱱ ᱩᱱᱠᱩᱣᱟᱜ ᱩᱱᱠᱩᱣᱟᱜ ᱥᱟᱯ ᱟᱵᱩᱣᱟᱜ ᱜᱮᱠᱚ ᱠᱟᱢᱤᱭᱟ ᱠᱷᱟᱱ ᱦᱳᱭ ᱜᱳ
ᱦᱳᱭ ᱦᱳᱭ ᱦᱳᱭ
ᱦᱮᱞᱳ ᱚᱱᱠᱟ ᱞᱮᱠᱟᱛᱮ ᱟᱠᱚᱣᱟᱜ ᱦᱚᱸ ᱟᱠᱚ ᱴᱷᱤᱠ ᱜᱮᱭᱟ᱾ ᱵᱟᱝ ᱫᱚ ᱵᱟᱝ ᱠᱷᱟᱨᱟᱯᱟ ᱟᱫᱚ ᱡᱮᱢᱚᱱ ᱟᱞᱮ ᱥᱮᱱ ᱫᱚ ᱦᱟᱸᱜ ᱢᱟᱜ ᱢᱚᱬᱮ ᱫᱚ ᱦᱟᱸᱜ ᱵᱟᱞᱮ ᱢᱟᱜ ᱢᱚᱬᱮᱜ-ᱟ ᱟᱞᱮ ᱥᱮᱱ ᱦᱚᱸ ᱟᱞᱮ ᱥᱩᱨ ᱥᱩᱯᱩᱨ ᱠᱚ ᱟᱞᱮ ᱥᱩᱨ ᱥᱩᱯᱩᱨ ᱠᱚ ᱢᱟᱜ ᱢᱚᱬᱮᱜ-ᱟ ᱠᱤᱱᱛᱩ ᱟᱞᱮ ᱫᱚᱦ ᱵᱟᱞᱮ ᱢᱟᱜ ᱢᱚᱬᱮᱜ-ᱟ ᱟᱫᱚ ᱢᱟᱜᱢᱚᱬᱮ ᱫᱚ ᱪᱮᱫᱠᱟᱻ ᱨᱮᱠᱚ ᱢᱟᱱᱟᱣᱟ ᱠᱭ ᱚᱱᱟ ᱫᱚ ᱦᱟᱜ ᱢᱮ ᱫᱚ ᱦᱮ
ᱟᱪᱪᱷᱟ ᱢᱟᱜ ᱢᱚᱬᱮ ᱫᱚ ᱢᱤᱫᱴᱟᱝ ᱢᱚᱬᱮ ᱥᱮᱨᱢᱟ ᱨᱮᱱᱟᱜ ᱠᱚ ᱢᱟᱱᱟᱣᱟ ᱟᱞᱮ ᱥᱮᱨᱢᱟ ᱠᱟ ᱟᱨ ᱢᱟᱜ ᱢᱚᱬᱮ ᱫᱚ ᱢᱚᱬᱮ ᱥᱮᱨᱢᱟ ᱨᱮᱠᱚ ᱢᱟᱱᱟᱣᱟ ᱟᱫᱷᱚᱢ ᱟᱹᱛᱩ ᱨᱮᱫᱚ ᱱᱟᱜ ᱢᱮᱨᱚᱢ ᱛᱮᱠᱚ ᱢᱟᱱᱟᱣᱟ
ᱦᱮᱸ ᱦᱮᱸ
ᱦᱳᱭ ᱟᱨ ᱟᱫᱷᱟᱱ ᱟᱹᱛᱩ ᱨᱮᱫᱚ ᱱᱚᱝᱠᱟ ᱰᱟᱹᱝᱨᱤ ᱠᱚᱛᱮ ᱦᱚᱸ ᱱᱟᱦᱟᱜ ᱠᱚ ᱵᱚᱸᱜᱟᱭ ᱜᱮᱭᱟ ᱢᱟᱜᱢᱚᱬᱮ ᱫᱚ ᱚ ᱱᱚᱣᱟ ᱢᱟᱜᱽ ᱢᱚᱬᱮ ᱨᱮᱫᱚ ᱡᱚᱜ ᱚᱛᱚ ᱦᱚᱲ ᱱᱟᱦᱟᱜ ᱮᱢ ᱞᱟᱹᱭ ᱭᱟᱠᱚᱣᱟ ᱢᱟᱢᱳ ᱦᱟᱛᱚᱢ ᱦᱚᱯᱚᱱ ᱮᱨᱟ ᱨᱮᱱ ᱡᱟᱦᱟᱸ ᱛᱤᱱᱟᱹᱜ ᱜᱮ ᱢᱮᱱᱟᱜ ᱠᱚ ᱯᱮᱲᱟ ᱛᱟᱢ ᱟᱢᱮᱢ ᱱᱮᱣᱛᱟ ᱠᱚᱣᱟ ᱦᱳᱭ ᱟᱨ ᱢᱟᱜ ᱢᱚᱬᱮ ᱫᱚ ᱱᱟᱦᱟᱜ ᱚᱱᱟ ᱡᱟᱦᱟᱱᱟᱜ ᱚᱱᱟ ᱯᱩᱡᱟᱹ ᱠᱟᱜ-ᱟ ᱠᱚ ᱚᱱᱟ ᱵᱷᱚᱜᱚ ᱡᱚᱢ ᱜᱮᱱᱟᱜ ᱠᱚ ᱦᱚᱦᱚᱣᱟᱠᱚᱣᱟ ᱦᱸ
ᱦᱪ ᱦᱸ ᱪ
ᱦᱮᱞᱳ
ᱵ ᱫᱚ
ᱟᱹᱵᱤᱱᱟᱜ ᱤᱭᱟᱹ ᱯᱟᱞᱮᱫ ᱯᱚᱴᱟᱣ ᱠᱟᱱᱟ ᱡᱟᱦᱟᱸ ᱡᱮ ᱱᱮᱴᱳᱣᱟᱨᱠ ᱚᱱᱟᱛᱮ ᱠᱷᱟᱨ ᱠᱷᱚᱲ ᱫᱷᱟᱨᱟᱜ ᱜᱮ ᱟᱸᱡᱚᱢᱚᱜ ᱠᱟᱱᱟ
ᱥᱮᱟᱲᱮ ᱥᱮ ᱦᱮᱸ ᱥᱮ ᱟᱸᱡᱚᱢ ᱵᱮᱱ ᱥᱮ ᱰᱤᱥᱴᱟ ᱠᱟᱱᱟ ᱟᱹᱞᱤᱧ ᱫᱚ ᱵᱟᱞᱤᱧ ᱪᱤᱠᱟᱹ ᱫᱟᱲᱮᱭᱟᱜ-ᱟ ᱥᱮ ᱟᱫᱚ ᱟᱹᱞᱤᱧ ᱮᱴᱟ ᱵᱟᱨ ᱜᱮᱭᱟᱞᱤᱧ ᱟᱨ ᱠᱷᱟᱨᱯ ᱥ ᱵᱮᱯᱟᱨ
ᱦᱳᱭ ᱦᱳᱭ ᱦᱳᱭ ᱦᱳᱭ ᱟᱫᱚ ᱴᱟᱣᱟᱨ ᱠᱚ ᱵᱟᱝᱜᱮ ᱧᱟᱢᱮᱫ-ᱟ ᱥᱮ ᱮᱱᱠᱷᱟᱱ ᱫᱚ ᱵᱷᱟᱹᱜᱤ ᱥᱟᱹᱦᱤᱡ ᱛᱮ ᱵᱟᱞᱟᱝ ᱜᱟᱯᱟᱞᱢᱟᱨᱟᱣ ᱫᱟᱲᱮᱭᱟᱜ ᱠᱟᱱᱟ
ᱦᱳᱭ ᱢᱟᱱᱢᱤ ᱦᱩᱭᱩᱜᱚᱛ ᱛ ᱥᱟᱜᱟᱞ ᱥᱟᱜᱟᱞ ᱢᱮᱱᱟᱜ ᱦᱮᱸ ᱫᱷᱟᱹᱨᱛᱤ ᱨᱮ ᱟᱨ ᱚᱱᱠᱟᱜᱮ ᱯᱷᱳᱱ ᱟᱭᱢᱟ ᱥᱟᱸᱜᱮ ᱟᱠᱟᱱᱟ ᱴᱟᱣᱟᱨ ᱵᱟ ᱠᱟᱱ ᱜᱮᱭᱟ ᱠᱟᱹᱴᱤᱡ
ᱦᱳᱭ ᱦᱳᱭ
ᱟᱨ ᱜᱮ ᱛᱤᱱᱟᱹᱜ ᱵᱤᱱ ᱪᱤᱠᱟᱹᱮᱫ ᱞᱟᱹᱭᱵᱤᱱ ᱟᱵᱮᱱ ᱛᱟᱨ ᱵᱤᱱ ᱠᱟᱹᱢᱤᱱ ᱠᱟᱹᱢᱤᱵᱤᱱ